ᱦᱮᱞᱳ᱾ ᱦᱮᱸ ᱟᱡᱚᱢ ᱫᱟᱵᱤᱱ?
ᱦᱮᱸ ᱵᱟᱹᱵᱩ ᱟᱸᱡᱚᱢ ᱫᱟᱹᱧ᱾
ᱟᱵᱚᱣᱟ ᱮᱱᱟᱱ ᱫᱚ ᱵᱟᱝ ᱠᱳᱞ ᱞᱮᱫ ᱫᱚ ᱛᱟᱦᱚᱞᱮ?
ᱮᱱᱟᱱ ᱵᱟᱹᱧ ᱠᱳᱞ ᱞᱮᱫᱟ ᱟᱫᱚᱻ ᱞᱟᱹᱭᱫᱟᱠᱚ ᱟᱨ ᱢᱤᱫᱴᱮᱱ ᱠᱚᱞ ᱵᱚᱞᱚᱭᱮᱱᱟ ᱛᱟᱦᱟᱞᱮ ᱚᱱᱟ ᱛᱮᱠᱚ ᱨᱚᱲᱮᱫ ᱛᱟᱦᱮᱸᱫ᱾
ᱦᱳᱭ, ᱢᱟᱱᱮ ᱟᱢᱜᱮ ᱥᱩᱫᱷᱩᱢ ᱜᱚᱞᱯᱚ ᱠᱟᱱᱟ ᱥᱮ ᱼᱼ
ᱤᱧ ᱜᱚᱞᱯᱷᱚ, ᱟᱢᱮᱢ ᱠᱚᱞ ᱠᱮᱫᱟ᱾ ᱛᱟᱨᱯᱚᱨᱮ ᱦᱚᱸᱜᱼᱚᱭ ᱤᱧᱤᱧ ᱠᱚᱞ ᱠᱮᱫᱟ᱾
ᱵᱟᱝᱟ ᱵᱟᱝ ᱤᱧ ᱠᱚᱞᱟ᱾ ᱢᱟᱱᱮ ᱤᱧᱤᱧ ᱠᱚᱞ ᱠᱮᱫ ᱫᱚ, ᱛᱟᱯᱚᱨᱮ ᱟᱨᱚ ᱚᱠᱚᱭ ᱠᱚ ᱠᱚᱞᱟ ᱢᱮ?
ᱟᱨᱦᱚᱸ ᱠᱚ ᱠᱚᱞ ᱠᱮᱫᱟ, ᱢᱤᱫᱴᱮᱱ ᱢᱤᱫᱴᱮᱱᱮ ᱫᱚ ᱠᱚᱞ ᱠᱮᱫᱟ। ᱟᱫᱚ ᱵᱟᱠᱚ ᱞᱟᱹᱭᱟ ᱛᱚ, ᱱᱤᱛᱚᱜ ᱞᱟᱹᱭ ᱫᱚᱠᱚ ᱡᱟᱭᱜᱟ ᱠᱚᱨᱮᱱᱟᱜ ᱧᱩᱛᱩᱢ ᱫᱚ ᱞᱟᱹᱭ ᱵᱟᱝ ᱜᱟᱱᱚᱜᱼᱟ᱾
ᱚ ᱦᱳᱭᱛᱚ ᱵᱟᱝ ᱜᱟᱱᱚᱜᱼᱟ, ᱛᱟᱯᱚᱨᱮ ᱟᱢ ᱟᱫᱚᱢ ᱠᱚᱞᱟᱜ ᱠᱚᱛᱮᱡ ᱥᱮ ᱵᱟᱝ?
ᱤᱧᱤᱧ ᱠᱚᱞᱟᱜ ᱤᱧ ᱠᱚᱞᱟᱜ ᱠᱚᱣᱟ ᱟᱸᱜ। ᱤᱭᱟᱹ ᱢᱤᱫ ᱦᱚᱲ ᱢᱤᱫ ᱦᱚᱲ ᱢᱤᱫ ᱦᱚᱲ᱾ ᱢᱤᱫ ᱦᱚᱲ᱾
ᱟᱡ ᱮ ᱠᱚᱞ ᱞᱮᱫᱟ, ᱛᱟᱯᱚᱨᱮ ᱟᱢ ᱦᱚᱸᱢ ᱠᱚᱞᱟᱫᱮᱭᱟ ᱥᱮ ᱪᱮᱫ?
ᱵᱟᱝ, ᱟᱡᱜᱮ ᱠᱚᱞ ᱞᱮᱫᱟᱭ᱾
ᱛᱟᱯᱚᱨᱮ ᱟᱭ ᱮᱢ ᱠᱚᱞᱟᱫᱮᱭᱟ ᱥᱮ ᱵᱟᱝ?
ᱵᱟᱝ ᱟᱹᱣᱨᱤᱧ ᱠᱚᱞᱟᱭᱟ, ᱟᱫᱚ ᱱᱚᱜᱼᱚᱭ ᱟᱢ ᱞᱮ ᱠᱚᱞᱟᱢ ᱠᱟᱱᱟ ᱛᱟᱨᱯᱚᱨᱮ ᱩᱱᱤ ᱞᱮ ᱠᱚᱞᱟᱭᱟ᱾
ᱚ ᱦᱚ, ᱦᱳᱭ ᱚᱱᱠᱟ ᱜᱮ ᱵᱷᱟᱜᱮᱭᱟ, ᱡᱮᱢᱚᱱ ᱤᱧ ᱯᱮ ᱠᱚᱞᱟ ᱫᱤᱧ। ᱤᱧ ᱫᱩᱧ ᱞᱟᱹᱭ ᱠᱮᱫᱟ ᱛᱚ, ᱢᱟᱱᱮ ᱤᱧ ᱯᱮ ᱠᱚᱞᱟᱫᱤᱧᱟ ᱟᱯᱮᱧ ᱠᱚᱞᱟᱜ ᱯᱮ ᱛᱟᱯᱚᱨᱮ ᱤᱧ ᱠᱚᱞᱟᱹᱧ ᱯᱮ᱾ ᱚᱝᱠᱟ ᱜᱮ ᱥᱩᱫᱽ ᱵᱩᱫᱽ ᱜᱮ ᱵᱷᱟᱜᱮᱭᱟ᱾ ᱟᱨ ᱵᱟᱝᱠᱷᱟᱱ ᱫᱚ ᱢᱤᱫ ᱥᱮᱫ ᱠᱷᱚᱱ ᱜᱮ ᱠᱚᱞᱟ ᱟᱠᱚ, ᱚᱱᱠᱟ ᱞᱮᱠᱷᱟᱱ ᱫᱚ ᱵᱟᱝ ᱜᱟᱱᱚᱜᱼᱟ, ᱦᱮᱸ ᱥᱮ᱾
ᱦᱳᱭ ᱦᱳᱭ᱾ ᱟᱫᱚ ᱮ ᱵᱟᱹᱵᱩ ᱦᱚᱸᱜᱼᱚᱭ ᱱᱚᱣᱟ ᱠᱚᱞᱟᱝ ᱨᱚᱲᱮᱫ ᱫᱚ, ᱱᱚᱣᱟ ᱠᱚᱦᱚᱸ ᱨᱮᱠᱳᱰᱤᱝᱚᱜ ᱠᱟᱱ ᱛᱟᱞᱟᱝᱟ ᱛᱚ? ᱟᱫᱚ ᱱᱚᱣᱟ ᱠᱚ ᱪᱟᱞᱟᱜ ᱛᱮ?
ᱦᱮᱸ, ᱞᱟᱹᱭᱟᱠᱚ ᱛᱟᱦᱮᱸᱱ ᱠᱟᱱᱟ᱾ ᱟᱫᱚ ᱪᱮᱫ ᱫᱚ?
ᱵᱟᱝ ᱪᱤᱠᱟᱹᱜᱼᱟ?
ᱱᱚᱣᱟ ᱠᱚᱫᱚ ᱵᱟᱝ ᱪᱤᱠᱟᱹᱜᱼᱟ, ᱟᱫᱚ ᱮᱴᱟᱜ ᱮᱴᱟᱜ ᱮᱴᱟᱜ ᱡᱤᱱᱤᱥ ᱠᱚ, ᱱᱚᱣᱟ ᱠᱚᱫᱚ ᱜᱟᱱᱚᱜᱼᱟ ᱠᱤᱱᱛᱩ ᱮᱴᱟᱜ ᱡᱤᱱᱤᱥ ᱠᱚ ᱟᱨᱠᱤ᱾
ᱚ, ᱩᱱᱤ ᱫᱚ ᱟᱞᱮ ᱞᱮ ᱠᱚᱞ ᱟᱫᱮᱭᱟ, ᱵᱟᱝ ᱟᱡᱜᱮ ᱠᱚᱞ ᱞᱮᱫᱟᱭ ᱟᱡ ᱜᱮ ᱠᱚᱞ ᱞᱮᱫᱟᱭ᱾
ᱦᱮᱸ᱾
ᱟᱡᱜᱮ ᱠᱚᱞ ᱞᱮᱫᱟᱭ ᱚᱱᱟᱞᱮ ᱨᱤᱥᱤᱵᱷ ᱠᱮᱫᱟ ᱟᱢ ᱯᱚᱨᱮ᱾
ᱦᱮᱸ᱾
ᱟᱪᱪᱷᱟ, ᱮᱨᱯᱚᱨᱮ ᱟᱫᱚ ᱩᱱᱤ ᱩᱱᱤ ᱩᱱᱤ ᱥᱟᱞᱟᱜ ᱨᱚᱲ ᱠᱟᱛᱮ ᱦᱚᱸ
ᱚᱻ ᱚᱱᱠᱟ ᱜᱮ ᱵᱷᱟᱜᱮᱭᱟ ᱵᱟᱠᱷᱟᱱ ᱦᱮᱸ ᱮᱱᱟᱱ ᱢᱤᱫ ᱦᱚᱲᱤᱧ ᱠᱚᱞ ᱟᱫᱮᱭᱟ ᱟᱡ ᱫᱚ ᱜᱚᱞ ᱯᱷᱚ ᱠᱮᱫᱟᱭ ᱢᱟᱱᱮ ᱟᱡᱜᱮ ᱠᱚᱞ ᱠᱮᱫᱟᱭ ᱛᱟᱨᱯᱚᱨᱮᱧ ᱢᱮᱛᱟᱭ ᱠᱟᱱᱟ ᱛᱟᱦᱞᱮ ᱤᱧᱤᱧ ᱠᱚᱞᱟ᱾ ᱟᱫᱚᱞᱮ ᱦᱮᱸ ᱴᱷᱤᱠᱜᱮᱭᱟ ᱛᱟᱯᱚᱨᱮ ᱟᱫᱚ ᱤᱧᱫᱚ ᱟᱫᱚ ᱵᱚᱞᱚᱠ ᱠᱤᱫᱤᱧᱟ ᱦᱚᱣᱟᱴᱥᱮᱯ ᱨᱮᱫᱚ ᱛᱟᱯᱚᱨᱮ ᱟᱨᱦᱚᱸ ᱮᱴᱟᱜ ᱦᱚᱲ ᱧᱮᱞᱮ ᱠᱟᱱᱤ ᱜᱩᱨᱩᱯ ᱨᱮᱫᱚ ᱮᱴᱟᱜ ᱦᱚᱲᱮ ᱯᱟᱸᱡᱟᱭᱮᱫ ᱠᱚᱣᱟ ᱢᱟᱱᱮ ᱠᱚᱞ ᱨᱤᱥᱤᱵᱷ ᱞᱟᱹᱜᱤᱫ ᱡᱟᱦᱟᱸᱭ ᱢᱮᱱᱟᱜ ᱯᱮᱭᱟ ᱚᱝᱠᱟ ᱞᱮᱠᱟᱡ ᱪᱤᱠᱟᱹ ᱜᱟᱱᱚ, ᱟᱡ ᱫᱚ ᱥᱩᱫᱩ ᱟᱭᱟᱜ ᱜᱮ ᱧᱮᱞᱮᱫᱟᱭ ᱚᱱᱮ ᱟᱫᱚ ᱤᱧᱟᱹᱜ ᱫᱚ ᱵᱟᱭ ᱧᱮᱞᱮᱫᱟᱭ᱾
ᱦᱮᱸ ᱡᱚᱛᱚ ᱦᱚᱲᱟᱜ ᱛᱚ ᱧᱮᱞ ᱦᱩᱭᱩᱜᱼᱟ ᱡᱚᱛᱚ ᱢᱟᱱᱮ ᱱᱚᱣᱟ ᱱᱚᱣᱟ ᱡᱮᱦᱮᱛᱩ ᱱᱚᱣᱟ ᱥᱟᱱᱛᱟᱲ ᱜᱤᱫᱽᱨᱟᱹᱣᱟᱜ ᱯᱮ ᱠᱟᱹᱢᱤ ᱠᱟᱱᱟ ᱡᱚᱛᱚ ᱦᱚᱲ ᱜᱮ ᱤᱭᱟᱹ ᱫᱚ ᱫᱚᱨ ᱠᱟᱨ ᱥᱟᱦᱟᱡᱚ ᱫᱚ
ᱦᱩᱸ ᱦᱩᱸ ᱦᱩᱸ᱾ ᱡᱮᱢᱚᱱ ᱟᱠᱚᱣᱟᱜ ᱜᱮᱠᱚ ᱱᱤᱡᱮ ᱱᱤᱡᱮ ᱥᱟᱨᱛᱷᱚ ᱞᱮᱠᱷᱟᱱ ᱧᱮᱞ ᱞᱮᱠᱷᱟᱱ ᱵᱟᱝ ᱜᱟᱱᱚᱜᱼᱟ ᱢᱟᱱᱮ ᱟᱡ ᱠᱚᱞ ᱠᱮᱫᱟᱭ ᱤᱧ ᱢᱮᱥᱮᱡᱽᱡᱟᱫᱤᱭᱟᱹᱧ᱾
ᱡᱮ ᱛᱟᱦᱚᱞᱮᱧ ᱞᱮᱫᱟ ᱯᱷᱤᱨᱤ ᱜᱮᱭᱟᱢ ᱤᱧ ᱞᱟᱹᱭᱟ ᱮᱫᱟ ᱦᱮᱸ ᱱᱟᱢᱵᱟᱨ ᱵᱮ ᱟᱫᱚ ᱱᱟᱢᱵᱟᱨᱮᱧ ᱮᱢᱟᱞᱮ ᱠᱷᱟᱱ ᱴᱷᱤᱠ ᱜᱮ ᱠᱚᱞ ᱠᱮᱫᱟ᱾ ᱛᱟᱯᱚᱨ ᱢᱮᱛᱟᱭ ᱠᱟᱱᱟ ᱡᱮ ᱱᱚᱣᱟ ᱜᱚᱞᱯᱚ ᱦᱳᱭ ᱞᱮᱠᱷᱟᱱ ᱛᱟᱦᱮ ᱤᱧ ᱠᱚᱞᱟᱢᱟ᱾ ᱟᱫᱚ ᱟᱡ ᱫᱚ ᱵᱚᱞᱚᱜ ᱠᱤᱫᱤᱧᱟᱭ᱾ ᱟᱫᱚ ᱜᱩᱨᱵᱩᱨ ᱫᱚ ᱢᱮᱥᱮᱡᱽ ᱫᱟᱭ᱾ ᱪᱷᱚᱥᱚ ᱛᱤᱯᱟᱱᱱᱚ ᱱᱟᱢᱵᱟᱨ ᱢᱤᱫᱴᱟᱝ ᱡᱩᱫᱤ ᱢᱮᱥᱮᱡᱟᱭ ᱧᱮᱞ ᱯᱮ ᱚᱝᱠᱟ
ᱟᱪᱪᱷᱟ ᱟᱪᱪᱷᱟ ᱪᱷᱚᱥᱚ ᱛᱤᱯ ᱵᱟᱝ ᱛᱟᱦᱚᱞᱮ ᱩᱱᱤ ᱫᱚ ᱩᱱᱤ ᱫᱚ ᱵᱟᱝ ᱫᱚᱨᱠᱟᱨ ᱟᱭᱟᱜ ᱟᱡ ᱫᱚᱭ ᱨᱚᱲ ᱮᱫᱟ ᱟᱢ ᱫᱚ ᱵᱟᱭ ᱨᱚᱲ ᱦᱚᱪᱚ ᱟᱢᱟ᱾
ᱦᱩᱸ ᱟᱡ ᱫᱚᱞᱮ ᱡᱟᱦᱟᱭ ᱯᱷᱳᱱᱨᱤᱥᱤᱵ ᱞᱟᱜᱤᱫ ᱢᱮᱱᱟᱜ ᱯᱮ ᱴᱷᱤᱠ ᱜᱮᱭᱟ ᱛᱟᱦᱟᱞᱮ ᱯᱷᱤᱨᱤ ᱜᱮᱭᱟ ᱟᱡ ᱫᱚ ᱱᱟᱢᱵᱟᱨ ᱫᱮᱱ ᱠᱚᱞᱟᱫᱤᱱ ᱠᱷᱟᱱᱤ ᱠᱚᱞᱟᱭ ᱛᱟᱦᱚᱞᱮ ᱟᱡ ᱫᱚ ᱠᱚᱞ ᱠᱮᱫᱟᱭ ᱛᱟᱵᱮ ᱤᱧ ᱡᱚᱠᱷᱚᱱ ᱠᱚᱞᱤᱧ ᱪᱟᱞᱟᱜ ᱠᱟᱱᱟ
ᱟᱫᱚ ᱮ ᱵᱟᱹᱵᱩ ᱤᱧ ᱫᱚ ᱵᱟᱹᱧ ᱵᱩᱡᱟ ᱛᱚ ᱤᱧ ᱫᱚ ᱟᱭᱳ ᱦᱚᱲ ᱵᱟᱵᱟ ᱩᱱᱟᱹᱜ ᱠᱚᱫᱚ ᱤᱧ ᱫᱚ ᱵᱟᱹᱧ ᱵᱟᱰᱟᱭᱟ ᱦᱚᱜ ᱚᱭ ᱠᱚ ᱩᱫᱩᱜ ᱟᱹᱧ ᱠᱟᱱᱟ ᱱᱚᱜᱼᱚᱭ ᱤᱧ ᱨᱚᱲ ᱫᱟ᱾ ᱟᱫᱚ ᱢᱤᱱᱤᱴ ᱠᱚ ᱦᱳᱭ ᱞᱮᱱᱠᱷᱟᱱ ᱫᱚ ᱠᱟᱴᱟᱣ ᱜᱚᱫ ᱠᱟᱜ ᱢᱮ᱾
ᱟᱡ ᱛᱮᱜᱮ ᱠᱟᱴᱟᱜᱼᱟ ᱠᱟᱴᱟᱣ ᱫᱚ ᱵᱟᱝ ᱜᱟᱱᱚᱜᱼᱟ ᱟᱡ ᱛᱮᱜᱮ ᱠᱟᱴᱟᱜᱼᱟ᱾
ᱚ᱾ ᱟᱫᱚ ᱤᱧ ᱫᱚ ᱵᱟᱹᱧ ᱵᱟᱲᱟᱭᱟ ᱟᱭᱳ ᱟᱞᱮ ᱵᱤᱫᱟᱹᱞ ᱨᱮᱫᱚ ᱵᱟᱵᱟ ᱠᱚᱫᱚ ᱵᱟᱹᱱᱩᱜᱼᱟ ᱦᱮᱡ ᱛᱟ ᱫᱚ ᱦᱮᱡ ᱞᱮᱱᱠᱷᱟᱱ ᱚᱱᱟ ᱴᱤᱯᱟᱹᱣ ᱛᱮᱫ ᱞᱮ ᱫᱟᱲᱮᱭᱟᱜᱼᱟ ᱨᱚᱲ ᱵᱟᱠᱷᱟᱱ ᱫᱚ ᱮᱴᱟᱜ ᱠᱤᱪᱷᱩ ᱫᱚ ᱵᱟᱝ᱾
ᱚ ᱚᱝᱠᱟᱜ ᱜᱮ ᱦᱮᱸ ᱢᱟ ᱛᱟᱠᱚ ᱦᱚᱸ ᱵᱟᱠᱚ ᱵᱟᱲᱟᱭᱟ ᱟᱫᱚ ᱢᱟ ᱟᱨ ᱵᱟᱵᱟ ᱠᱤᱱ ᱴᱟᱜ ᱯᱷᱳᱱᱤᱧ ᱮᱢ ᱠᱟᱫ ᱠᱤᱱᱟ ᱦᱚᱸ ᱟ ᱩᱝᱠᱤᱱ ᱦᱚᱸ ᱵᱟᱲᱟᱭᱟ ᱥᱮᱨᱚᱠᱚᱢ ᱟᱫᱚ ᱵᱷᱤᱰᱤᱭᱳ ᱠᱤᱧ ᱧᱮᱞ ᱵᱟᱲᱟᱭᱟ ᱚᱱᱟᱜᱮ, ᱵᱟᱠᱷᱟᱱ ᱫᱚ ᱞᱟᱦᱟᱛᱮ ᱴᱤᱵᱷᱤᱜᱤᱧ ᱧᱮᱞ ᱵᱟᱲᱟ ᱠᱮᱭᱟ ᱯᱷᱳᱱ ᱨᱮᱜᱮ ᱡᱷᱚᱛᱚ ᱠᱤᱪᱷᱩ ᱦᱳᱭᱳᱜ
ᱦᱮᱸ ᱦᱮᱸ ᱵᱟᱵᱟ ᱟᱞᱮ ᱦᱚᱸ ᱚᱝᱠᱟᱜ ᱜᱮ ᱤᱧ ᱦᱚᱸ ᱯᱟᱲᱦᱟᱜ ᱫᱩᱧ ᱵᱟᱰᱟᱭ ᱜᱮᱭᱟ ᱴᱮᱱ ᱫᱷᱟᱹᱵᱤᱡ ᱤᱧ ᱯᱟᱲᱦᱟᱣ ᱠᱟᱫᱟ ᱟᱫᱚ ᱟᱞᱮᱭᱟᱜ ᱩᱢᱟᱹᱨ ᱨᱮᱫᱚ ᱱᱚᱣᱟ ᱠᱚᱫᱚ ᱵᱟᱝ ᱛᱟᱦᱮᱸ ᱠᱟᱱᱟ᱾
ᱦᱩᱸ ᱦᱩᱸ ᱾ ᱟᱨ ᱱᱮᱛᱟᱨ ᱡᱚᱛᱚᱦᱚᱲ ᱠᱟᱹᱴᱤᱡ ᱠᱷᱚᱱᱟᱜ ᱯᱷᱳᱱ ᱠᱟᱹᱴᱤᱡ ᱠᱷᱚᱱᱟᱜ ᱜᱮ ᱯᱷᱳᱱ ᱠᱚ ᱧᱟᱢᱮᱫᱟ᱾
ᱦᱮᱸ ᱱᱮᱛᱟᱨ ᱠᱟᱹᱴᱤᱡ ᱩᱱᱤ ᱡᱟᱦᱟᱸᱭ ᱡᱚᱱᱢᱚᱜ ᱠᱟᱱᱟᱭ ᱩᱱᱤ ᱦᱚᱸ ᱵᱟᱵᱟ ᱦᱟᱱᱮ ᱯᱷᱳᱱ ᱜᱮᱢ ᱠᱚᱭᱚᱜ ᱠᱟᱫ᱾
ᱛᱟᱣ ᱦᱟᱸᱜ ᱵᱷᱟᱭ ᱠᱚ ᱢᱮᱱᱟᱭᱭᱟ ᱱᱤᱡᱮᱨᱮᱜ ᱜᱮ ᱩᱱᱤ ᱯᱷᱳᱱ ᱪᱷᱟᱲᱟ ᱵᱟᱭ ᱛᱟᱦᱮᱱᱟᱭ᱾ ᱥᱟᱨᱟᱫᱤᱱ ᱯᱷᱳᱱ ᱫᱚᱨᱠᱟᱨᱟᱭ ᱯᱷᱳᱱ ᱜᱮ ᱧᱮᱞᱟ᱾
ᱫᱤᱫᱤᱨᱮᱱ ᱤᱭᱟᱹ ᱢᱟᱹᱭ ᱢᱮᱱᱟᱭ ᱠᱟᱫᱮᱭᱟ ᱱᱩᱠᱩ ᱦᱚᱸ ᱚᱱ ᱟᱞᱮ ᱟᱞᱮ ᱟᱞᱮ ᱦᱟᱱᱟ ᱥᱟ ᱠᱚ ᱛᱟᱦᱮᱱᱟ ᱩᱝᱠᱩ᱾
ᱦᱩᱸ᱾
ᱩᱱᱤ ᱦᱚᱸ ᱵᱟᱵᱟᱨᱮ ᱦᱚᱜᱼᱚᱭ ᱯᱮ ᱵᱚᱥᱚᱨ ᱟᱹᱣᱨᱤ ᱦᱩᱭᱩᱜᱼᱟ ᱯᱮ ᱥᱮᱨᱢᱟ ᱟᱹᱣᱨᱤ
ᱯᱮ ᱵᱚᱪᱷᱚᱨ ᱟᱞᱮ ᱫᱚ ᱰᱮᱲ ᱪᱮᱫ ᱠᱚ ᱰᱮᱲ ᱵᱚᱪᱷᱚᱨ ᱮᱨᱤ ᱦᱳᱭᱳᱜ ᱟᱭ᱾ ᱚᱱᱟ ᱛᱮᱜᱮ ᱯᱷᱳᱱ ᱧᱮᱞ ᱯᱟᱹᱨᱠᱟᱹ ᱚᱱᱟ ᱛᱮᱜᱮ ᱯᱷᱳᱱ ᱥᱩᱫᱷᱩ ᱯᱷᱳᱱ ᱯᱷᱳᱱᱚᱜ ᱟᱭ᱾ ᱠᱟᱹᱴᱤᱡ ᱨᱚᱲᱮ ᱥᱮᱬᱟ ᱠᱟᱫᱟ ᱚᱱᱟ ᱛᱮᱜ ᱜᱮ᱾
ᱦᱩᱸ᱾
ᱯᱷᱳᱱ ᱪᱷᱟᱲᱟ ᱵᱟᱭ ᱛᱟᱦᱮᱱᱟᱭ ᱾
ᱟᱫᱚ ᱟᱹᱞᱤᱡ ᱵᱷᱟᱭᱯᱳ ᱫᱚ ᱡᱚᱛᱚ ᱦᱚᱲ ᱢᱟᱱᱮ ᱵᱷᱟᱜᱮ ᱜᱮ ᱵᱚᱞ ᱡᱷᱚᱛᱚ ᱦᱚᱲ ᱴᱷᱮᱱᱮᱚᱜᱼᱟ ᱮᱴᱟᱜ ᱟᱛᱳ ᱨᱮᱱ ᱦᱮᱡ ᱠᱟᱛᱮᱜ ᱱᱚᱸᱰᱮ ᱠᱚ ᱦᱮᱢᱮᱫᱟ ᱟᱠᱚ ᱟᱛᱳ ᱟᱛᱳ ᱠᱚ ᱤᱫᱤ ᱤᱫᱤᱛᱮ ᱟᱨ ᱠᱚ ᱟᱹᱜᱩᱭᱟ ᱢᱟᱨᱟᱜ ᱜᱮ ᱵᱟᱭ ᱨᱟᱜᱟ᱾
ᱚ ᱟᱫᱚ ᱤᱱᱟᱹ ᱫᱚ ᱵᱟᱹᱦᱩᱭ ᱠᱟᱹᱢᱤ ᱫᱟᱲᱮᱭᱟᱜᱼᱟ ᱚᱲᱟᱜ ᱠᱚᱨᱮᱜ ᱦᱚᱸ᱾
ᱦᱮᱸ᱾
ᱟᱫᱚ ᱮ ᱵᱟᱹᱵᱩ ᱱᱮᱛᱟᱨ ᱫᱚ ᱠᱟᱹᱢᱤ ᱫᱚ ᱟᱞᱚ ᱤᱭᱟᱹ ᱟᱞᱚᱭ ᱮᱸᱜᱟᱛ ᱫᱚ ᱟᱞᱚᱭ ᱵᱷᱟᱵᱽᱱᱟᱜ ᱢᱟ ᱡᱮ ᱪᱤᱠᱟᱹᱛᱮᱧ ᱠᱟᱹᱢᱤᱭᱟ ᱱᱮᱛᱟᱨ ᱫᱚ ᱚᱱ-ᱱᱟ ᱠᱚ ᱥᱟᱵᱽ ᱟᱠᱚ ᱠᱷᱟᱱ ᱜᱮ ᱟᱫᱚ ᱜᱤᱫᱽᱨᱟᱹ ᱛᱩᱭ ᱴᱟᱡ ᱵᱚᱨᱚᱝ ᱡᱚᱢ ᱦᱚᱸ ᱵᱟᱭ ᱡᱚᱢᱟ᱾
ᱵᱟᱵᱟ ᱨᱮ ᱟᱞᱮ ᱫᱚ ᱵᱟᱦᱩ ᱫᱚ ᱚᱲᱟᱜ ᱨᱮ ᱛᱟᱦᱮᱸᱱᱟᱭ ᱛᱚ, ᱟᱫᱚ᱾ ᱦᱩᱸ ᱵᱟᱹᱦᱩ ᱫᱚ ᱥᱟᱹᱨᱩ ᱞᱮ ᱛᱟᱲᱟᱣ ᱟᱹᱜᱩᱭ ᱛᱮ ᱪᱷᱟᱰᱟᱣᱟᱭ ᱟᱫᱚ ᱵᱷᱟᱭ ᱯᱳ ᱛᱟᱦᱮᱸᱱᱟᱭ ᱟᱫᱚ ᱵᱷᱟᱭ ᱟᱫᱚ ᱯᱷᱳᱱ ᱠᱷᱴᱟᱣ ᱠᱟᱛᱮᱫ ᱫᱚᱦᱚᱸᱣᱟᱭᱟᱭ ᱟᱡ ᱛᱮᱜᱮ ᱜᱷᱟᱱᱴᱟ ᱥᱮᱲᱟᱣ ᱟᱠᱟᱫ ᱫᱚ᱾
ᱦᱮᱸ᱾
ᱰᱮᱲ ᱛᱤᱱᱟᱹᱜ᱾ ᱢᱤᱫ ᱵᱚᱪᱷᱚᱨ ᱯᱮ ᱢᱟᱥ ᱜᱟᱱᱮ ᱦᱩᱭᱩᱜ ᱠᱟᱱᱟ ᱡᱟᱹᱱᱤᱡ ᱯᱮ ᱯᱩᱱ ᱢᱟᱥ ᱜᱟᱱ᱾ ᱟᱨ ᱩᱱᱤ ᱟᱡᱛᱤ ᱜᱟᱱᱴᱟ ᱥᱮᱬᱟ ᱟᱠᱟᱫᱟᱭ ᱯᱷᱳᱱ ᱠᱚ ᱫᱚ ᱦᱚᱸ ᱟᱭᱟ ᱟᱫᱚ ᱥᱩᱫᱩ ᱥᱩᱫᱩ ᱪᱮᱛᱟᱱ ᱥᱮ ᱨᱟᱠᱟᱵᱟᱭ ᱟᱫᱚ ᱡᱚᱠᱷᱚᱱ ᱜᱷᱟᱱᱟ ᱮᱴᱟ ᱵᱟᱹᱲᱤᱭᱟ ᱟᱫᱚ ᱨᱟᱜᱟᱭ᱾
ᱦᱩᱸ᱾ ᱚᱱᱟ ᱛᱧ ᱞᱟᱹᱭᱮᱫᱟ, ᱞᱟᱹᱭ ᱫᱟᱹᱧ ᱩᱱᱠᱩ ᱡᱩᱫᱤ ᱡᱚᱢ ᱡᱩᱫᱤ ᱥᱟᱨᱟᱫᱤᱱ ᱨᱮᱦᱚᱸ ᱵᱟᱢ ᱮᱢᱟᱭᱟ ᱛᱚ ᱴᱷᱤᱠ ᱜᱮᱭᱟ᱾
ᱦᱮᱸ᱾
ᱫᱟᱠᱟ ᱡᱩᱫᱤᱢ ᱥᱳᱨᱟᱭᱭᱟ ᱚᱱᱟ ᱩᱫᱩᱜ ᱟᱭ ᱢᱮ ᱚᱱᱟ ᱠᱷᱩᱞᱟᱹᱣᱟᱭ ᱢᱮ ᱚᱱᱟ ᱫᱟᱠᱟᱭ ᱡᱚᱢ ᱮᱫᱟ ᱥᱮ ᱵᱤᱧᱮ ᱡᱚᱢᱮ ᱠᱟᱱᱟ ᱥᱮ ᱨᱚᱴᱮ ᱡᱚᱢᱮ ᱠᱟᱱᱟ ᱚᱱᱟ ᱦᱚᱸ ᱵᱟᱭ ᱧᱮᱧᱟᱢᱟ᱾
ᱚᱱᱠᱟᱜ ᱜᱮ ᱵᱷᱟᱭᱯᱳ ᱟᱡ ᱫᱚ ᱯᱷᱳᱱᱮ ᱠᱚᱭᱜ ᱠᱟᱜ-ᱟ ᱟᱫᱚ ᱟᱡᱚᱣᱟᱭ ᱢᱮ᱾ ᱮᱴᱟᱜ ᱥᱮᱫ ᱠᱷᱚᱱ ᱛᱟᱭᱱᱚᱢ ᱥᱮᱫ ᱠᱷᱚᱱᱟᱜ ᱟᱡᱚᱣᱟᱭ ᱢᱮ ᱯᱷᱳᱱᱮ ᱠᱚᱭᱚᱜ
ᱵᱟᱠᱷᱟᱱ ᱵᱟᱠᱚ ᱡᱚᱢᱟ᱾
ᱦᱮᱸ ᱵᱟᱭ ᱵᱟᱭ ᱡᱚᱢᱟ ᱯᱷᱳᱱ ᱜᱮ ᱫᱚᱨᱠᱟᱨ ᱛᱟᱭ᱾ ᱦᱮᱸ ᱚᱱᱠᱟ ᱜᱮ᱾
ᱱᱚᱜ-ᱚ ᱱᱚᱝᱠᱟ ᱡᱩᱜᱽ ᱵᱟᱵᱟᱨᱮ ᱪᱮᱫ ᱡᱩᱜᱽ ᱠᱟᱞ ᱦᱮᱡ ᱮᱱᱟ᱾
ᱯᱷᱳᱱ ᱪᱷᱟᱲᱟ ᱡᱚᱛᱚ ᱜᱤᱫᱽᱨᱟᱹ ᱠᱟᱹᱴᱤᱡ ᱠᱷᱚᱱᱟᱜ ᱜᱮ ᱯᱷᱳᱱ ᱟᱞᱮ ᱡᱚᱠᱷᱚᱱ ᱞᱮ ᱛᱟᱦᱮᱸ ᱾ ᱤᱧ ᱫᱚ ᱮᱭᱤᱪ ᱮᱥ ᱮᱢ ᱠᱟᱛᱮᱜ ᱯᱷᱳᱱᱤᱧ ᱦᱟᱛᱟᱣ ᱟᱠᱟᱫᱟ ᱱᱮᱛᱟᱨ ᱫᱚ ᱠᱟᱹᱴᱤᱡ ᱠᱷᱚᱱᱟᱜ ᱜᱮ ᱯᱷᱳᱱ ᱛᱟᱠᱚ᱾
ᱦᱮᱸ᱾ ᱱᱮᱛᱟᱨ ᱫᱚ ᱵᱟᱹᱵᱩ ᱩᱱᱠᱩ ᱡᱟᱦᱟᱸᱭ ᱜᱟᱹᱭ ᱰᱟᱝᱨᱟ ᱠᱚ ᱜᱩᱯᱤ ᱠᱟᱱᱟ ᱠᱟᱹᱢᱤ ᱦᱚᱲᱟᱜ ᱜᱮ ᱵᱚᱲᱚ ᱵᱚᱲᱚ ᱯᱷᱳᱱ᱾
ᱦᱮᱸ᱾
ᱦᱩᱸ᱾ ᱱᱮᱛᱟᱨ ᱫᱚ ᱡᱮ ᱯᱟᱲᱦᱟᱜ ᱜᱤᱫᱽᱨᱟᱹ ᱥᱮ ᱪᱟᱹᱠᱨᱤ ᱦᱚᱲᱟᱜ ᱜᱮ ᱵᱚᱨᱚᱝ ᱵᱟᱭ ᱦᱟᱛᱟᱣᱟᱫᱟ ᱫᱟᱹᱢᱤ ᱧᱚᱜ ᱫᱚ᱾
ᱦᱮᱸ ᱚᱱᱠᱟ ᱜᱮ ᱪᱟᱹᱠᱨᱤ ᱠᱚᱧ ᱧᱟᱢ ᱞᱮᱜᱮ ᱛᱟᱯᱚᱨᱮ ᱧᱮᱞᱧ ᱦᱟᱛᱟᱣ ᱠᱟᱫᱟ᱾ ᱛᱟᱦᱚᱸᱞᱮ ᱚᱠᱚᱭ ᱠᱚ ᱢᱮᱱᱟᱜ ᱯᱮᱭᱟ ᱚᱠᱚᱭ ᱠᱚᱯᱮ ᱥᱮᱬᱟ ᱠᱟᱫᱟ ᱱᱚᱣᱟ ᱠᱚᱫᱚ᱾
ᱱᱚᱣᱟ ᱠᱚᱫᱚ ᱤᱭᱟᱹ ᱤᱧᱤᱡ ᱢᱟᱹᱭ ᱱᱟᱜ ᱠᱷᱟᱱ ᱱᱚᱣᱟ ᱠᱚ ᱱᱚᱜ-ᱚ ᱱᱚᱝᱠᱟ ᱡᱟᱦᱟᱸ ᱯᱮ ᱠᱟᱹᱢᱤ ᱯᱮ ᱥᱟᱵᱽ ᱟᱠᱟᱫᱟ ᱮᱱᱛᱮ᱾
ᱤᱧᱦᱚᱸ ᱵᱟᱹᱧ ᱵᱟᱲᱟᱭ ᱛᱟᱦᱮᱸᱱᱟ ᱤᱧᱚᱸ ᱦᱚ ᱜᱟᱛᱮ ᱜᱮ ᱡᱚ ᱢᱮᱱ ᱠᱟᱣᱫᱤᱧᱟ, ᱟᱫᱚ ᱤᱧ ᱫᱚ ᱵᱤᱥᱤ ᱫᱤᱱ ᱫᱚ ᱵᱟᱝ ᱤᱧ ᱫᱚ ᱵᱟᱨ ᱛᱤᱱᱟᱹᱜ ᱠᱤᱪᱷᱩ ᱫᱤᱱ ᱠᱷᱚᱱ ᱜᱮ ᱦᱮᱸᱱᱟᱜ-ᱟ ᱠᱟᱜ-ᱟ᱾
ᱦᱮᱸ ᱦᱮᱸ ᱟᱫᱚ ᱤᱧᱤᱡ ᱢᱟᱹᱭ ᱜᱮ ᱩᱱᱤᱜᱮ᱾ ᱟᱫᱚ ᱵᱟᱱᱟ ᱦᱚᱲ ᱠᱤᱱ ᱠᱟᱹᱢᱤᱭᱟ, ᱟᱫᱚ ᱛᱟᱦᱚᱸᱞᱮ ᱨᱟᱱᱩ ᱩᱱᱠᱩ ᱠᱚ ᱥᱮᱬᱟ ᱠᱟᱛᱮᱫ ᱠᱚ ᱨᱚᱲ ᱦᱚᱪᱚᱧ ᱠᱟᱱᱟ, ᱟᱫᱚ ᱵᱟᱵᱟ ᱤᱧ ᱫᱚ ᱪᱮᱫ ᱦᱚᱸ ᱵᱟᱹᱧ ᱵᱟᱰᱟᱭᱟ᱾
ᱟᱫᱚ ᱤᱧ ᱫᱚ ᱱᱚᱣᱟ ᱠᱚᱫᱚ ᱞᱟᱦᱟ ᱛᱮᱫᱚ ᱵᱟᱹᱧ ᱵᱟᱲᱟᱭ ᱠᱮᱭᱟ, ᱢᱤᱫ ᱥᱚᱯᱛᱟ ᱜᱟᱱᱤᱧ ᱵᱟᱲᱟᱭ ᱟᱠᱟᱫᱟ, ᱠᱤᱱᱛᱩ ᱢᱟᱱᱮ ᱤᱧ ᱫᱚ ᱠᱚᱨᱟᱣ ᱦᱳᱭᱳᱜ-ᱟ, ᱚᱱᱠᱟ ᱛᱟᱲᱟᱛᱟᱲᱤ ᱫᱚ ᱵᱟᱝ ᱟᱫᱚ ᱠᱟᱹᱢᱤ ᱦᱩᱭᱩᱜ ᱠᱟᱱᱟ, ᱴᱟᱭᱤᱢ ᱜᱮ ᱵᱟᱝ ᱧᱟᱢᱚᱜ ᱠᱟᱱᱟ ᱟᱫᱚ ᱪᱟᱞᱮ ᱫᱚ ᱟᱞᱮᱥᱮᱫ ᱫᱚ ᱯᱨᱚᱪᱩᱨ ᱪᱟᱥ ᱠᱟᱹᱢᱤ ᱛᱚ,
ᱦᱮᱸ ᱟᱫᱚ ᱡᱮᱢᱚᱱ ᱢᱟ ᱛᱟᱹᱠᱤᱱ ᱫᱚ ᱠᱟᱹᱴᱤᱡ ᱚᱲᱟᱜ ᱨᱮᱱᱟᱜ ᱚᱱᱮ ᱦᱩᱲᱩ ᱦᱮᱲᱦᱮᱸᱫ᱾ ᱪᱷᱩᱲᱤᱭᱟᱹᱣ ᱠᱮᱫᱟ ᱚᱸᱰᱮ ᱠᱟᱴᱤᱡ ᱵᱟᱵᱟ ᱫᱚ ᱛᱟᱦᱮᱸ ᱠᱟᱱᱟ ᱟᱨ ᱢᱟ ᱫᱚ ᱵᱟᱭᱨᱮ ᱠᱟᱹᱢᱤ ᱪᱟᱞᱟᱜ ᱠᱟᱱᱟ, ᱵᱟᱭᱨᱮ ᱵᱚᱞᱛᱮ ᱫᱮᱠᱳᱣᱟᱜ-ᱮ ᱪᱟᱞᱟᱜ ᱠᱟᱱ ᱛᱟᱦᱮᱜ, ᱟᱫᱚ ᱚᱲᱟᱜ ᱨᱮᱱᱟᱜ ᱫᱚ ᱥᱮᱨᱚᱠᱚᱢ ᱪᱟᱯ ᱟᱹᱭᱨᱤ ᱧᱩᱨᱩᱜ ᱛᱟᱞᱮᱭᱟ᱾ ᱱᱚᱲᱟᱜ ᱨᱮᱱᱟᱜ ᱫᱚ ᱦᱩᱲᱩ ᱟᱹᱣᱨᱤ ᱞᱮ ᱨᱚᱦᱚᱭᱟ ᱵᱟᱹᱫᱽ ᱛᱮᱱᱟᱜ ᱫᱚ, ᱢᱟ ᱫᱚ ᱪᱟᱞᱟᱜ ᱠᱟᱱ ᱛᱟᱦᱮᱸ ᱵᱟᱭᱨᱮ, ᱟᱨ ᱫᱟᱫᱟ ᱟᱨ ᱟᱹᱞᱤᱧ ᱫᱚ ᱢᱟᱱᱮ ᱤᱧ ᱫᱚ ᱟᱫᱚ ᱥᱚᱥᱟ ᱞᱮ ᱨᱚᱦᱚᱭ ᱟᱠᱟᱫᱟ, ᱠᱟᱞᱞᱟ ᱨᱮ ᱨᱚᱦᱚᱭ ᱟᱠᱟᱫᱟ ᱛᱚ, ᱟᱫᱚ ᱚᱱᱟ ᱠᱚᱜᱮᱞᱤᱧ ᱧᱮᱞᱮᱫ ᱛᱟᱦᱮᱸᱫ᱾
ᱚ, ᱠᱟᱞᱞᱟ ᱠᱚ ᱡᱚᱜ ᱠᱟᱱ ᱛᱟᱯᱮᱭᱟ, ᱦᱮᱸ ᱵᱟᱹᱵᱩ?
ᱟᱭᱨᱤ ᱦᱮᱜ-ᱮ ᱵᱟᱦᱟ ᱟᱠᱟᱱ ᱛᱟᱞᱮᱭᱟ᱾
ᱚ, ᱪᱮᱫ ᱠᱚ ᱥᱚᱵᱽᱡᱤ ᱯᱮ ᱪᱮᱫ ᱠᱚ ᱩᱛᱩ ᱠᱚᱯᱮ ᱨᱚᱦᱚᱭ ᱟᱠᱟᱫᱟ?
ᱟᱞᱮ ᱫᱚ ᱢᱮᱱᱟᱜ ᱛᱟᱞᱮᱭᱟ ᱥᱟᱹᱨᱩ ᱢᱮᱱᱟᱜᱼᱟ, ᱠᱟᱞᱞᱟ ᱥᱚᱥᱟ ᱢᱮᱱᱟᱜ ᱟᱠᱟᱫᱟ᱾
ᱥᱟᱹᱨᱩ ᱯᱮ ᱛᱟᱲᱟᱣ ᱮᱫᱟ, ᱛᱤᱱᱟᱹᱜ ᱠᱟᱛᱮ ᱠᱮᱡᱤ ᱯᱮ ᱟᱹᱠᱷᱨᱤᱧ ᱮᱫᱟ?
ᱥᱟᱹᱨ ᱟᱹᱠᱷᱤᱧ ᱫᱟ ᱫᱚᱥ ᱴᱟᱠᱟ ᱟᱨ ᱛᱮᱨᱚ ᱴᱟᱠᱟ᱾
ᱮ ᱵᱟᱵᱟᱨᱮ! ᱱᱚᱰᱮ ᱫᱚ ᱵᱟᱹᱵᱩ ᱛᱤᱨᱤᱥ ᱴᱟᱠᱟ ᱠᱟᱛᱮ ᱫᱚ᱾ ᱦᱮᱸ ᱨᱮ ᱱᱚᱰᱮ ᱫᱚ ᱛᱤᱨᱤᱥ ᱴᱟᱠᱟ ᱠᱟᱛᱮᱫ᱾
ᱟᱞᱮ ᱴᱷᱮᱱ ᱫᱚ ᱠᱚᱢ, ᱢᱟᱱᱮ ᱟᱞᱮ ᱴᱷᱮᱱ ᱠᱷᱚᱱ ᱡᱟᱦᱟᱸᱭ ᱠᱚ ᱦᱟᱛᱟᱣ-ᱟ ᱩᱱᱠᱩ ᱫᱚ ᱠᱚᱢ᱾
ᱪᱮᱫᱟᱜ ᱥᱮ, ᱛᱤᱨᱤᱥ ᱴᱟᱠᱟ ᱦᱚᱸ ᱡᱟᱹᱱᱤᱡ ᱵᱟᱝ ᱪᱚᱞᱞᱤᱥ ᱟᱠᱟᱱᱟ, ᱤᱭᱟᱹ ᱟᱹᱲᱟᱹᱭ ᱥᱚ ᱥᱟᱹᱨᱩ ᱨᱮᱱᱟᱜ ᱫᱟᱢ ᱦᱳᱭᱳᱜ ᱠᱟᱱ ᱛᱟᱢ ᱫᱚ ᱫᱚᱥ ᱴᱟᱠᱟ, ᱛᱟᱞᱦᱮ
ᱛᱟᱞᱮᱭᱟ ᱟᱠᱚ ᱟᱫᱚ ᱡᱚᱠᱷᱚᱱ ᱢᱟᱨᱠᱮᱴ ᱠᱚ ᱤᱫᱤᱭᱟ, ᱛᱚᱠᱷᱚᱱ ᱫᱚ ᱚ ᱱᱚᱝᱠᱟ ᱫᱟᱢ, ᱠᱚᱢ ᱫᱟᱢ ᱛᱟᱣ ᱠᱚᱢ ᱫᱟᱢ ᱱᱚᱣᱟ ᱜᱮ᱾
ᱟᱨ ᱤᱭᱟᱹ ᱵᱚᱦᱚᱜ ᱢᱚᱦᱚᱜ ᱠᱚ ᱮᱢᱚᱜᱼᱟ᱾
ᱢᱚᱦᱚᱜ ᱵᱚᱦᱚᱜ ᱵᱚᱦᱚᱜ ᱢᱚᱦᱚᱜ ᱫᱚ ᱟᱞᱮ ᱠᱷᱮᱛ ᱨᱮᱜᱮ ᱛᱟᱦᱮᱱ ᱛᱟᱞᱮᱭᱟ᱾
ᱵᱚᱦᱚᱜ ᱢᱚᱦᱚᱜ ᱠᱚ ᱮᱢᱟᱞᱮᱭᱟ, ᱵᱚᱦᱚᱜ ᱢᱚᱦᱚᱜ, ᱵᱚᱦᱚᱜ ᱢᱚᱦᱚᱜ ᱟᱢ ᱯᱚᱱᱚᱱ ᱵᱟᱭ ᱟᱹᱜᱩᱭ ᱛᱟᱞᱮᱭᱟ ᱵᱟᱡᱟᱨ ᱠᱷᱚᱱᱟᱜ᱾ ᱯᱟᱸᱥ ᱥᱚᱭ ᱟᱹᱜᱩᱭᱟ, ᱠᱩᱲᱤ ᱴᱟᱠᱟ, ᱟᱨ ᱟᱲᱟᱭᱥᱚᱢ ᱦᱟᱛᱟᱣ ᱞᱮᱠᱷᱟᱱ ᱫᱚᱥ ᱴᱟᱠᱟ᱾
ᱮ ᱵᱟᱵᱟᱨᱮ! ᱟᱯᱮ ᱥᱮᱫ ᱫᱚ ᱛᱟᱦᱚᱞᱮ ᱛᱤᱱᱟᱹᱜ ᱫᱚᱢᱮ ᱛᱤᱱᱟᱹᱜ ᱵᱟᱝ ᱧᱟᱢᱚᱜᱼᱟ ᱡᱟᱹᱱᱤᱡ᱾
ᱦᱮᱸ, ᱟᱨ ᱮᱠᱮᱱ ᱵᱚᱦᱚᱜ ᱠᱚ ᱮᱢᱚᱜᱼᱟ᱾ ᱵᱟᱵᱟ ᱦᱚᱲ ᱟᱭᱳ ᱦᱚᱲᱮᱢ ᱥᱮᱱ ᱞᱮᱱᱠᱷᱟᱱ ᱫᱚ ᱡᱩᱫᱤ ᱜᱤᱫᱽᱨᱟᱹ ᱠᱚᱢ ᱵᱟᱪᱷᱟᱣ ᱠᱚᱣᱟ, ᱵᱟᱠᱚ ᱵᱟᱪᱷᱟᱣ ᱦᱚᱪᱚᱣᱟᱜᱼᱟ᱾ ᱥᱩᱫᱩ ᱵᱚᱦᱚᱜ-ᱮ ᱠᱷᱟᱹᱲᱟᱜ ᱢᱮᱭᱟ᱾
ᱟᱞᱮ ᱥᱮᱫ ᱫᱚ ᱵᱚᱦᱚᱞ ᱢᱟ ᱠᱷᱮᱛ ᱨᱮᱜᱮ ᱛᱟᱦᱮᱟᱱᱟ, ᱦᱟᱱᱮ ᱵᱚᱦᱚᱜ ᱠᱚ ᱛᱟᱦᱮᱱᱟ, ᱜᱤᱫᱽᱨᱟᱹ ᱠᱚ ᱛᱟᱦᱮᱱᱟ ᱛᱚ ᱚᱱᱟ ᱠᱚᱫᱚ ᱵᱚᱨᱚᱝ ᱟᱹᱠᱷᱨᱤᱧ ᱠᱚ ᱠᱟᱫᱮᱭᱟ᱾
ᱚ, ᱢᱟ ᱛᱟᱦᱚᱞᱮ ᱪᱮᱫ ᱞᱮᱠᱟ ᱟᱵᱚ, ᱟᱵᱚ ᱦᱚᱲ ᱫᱚᱵᱚᱱ ᱤᱭᱟᱹ ᱜᱮᱭᱟ ᱢᱟᱱᱮ
ᱦᱚᱲ ᱫᱮᱠᱳ ᱫᱚ ᱵᱟᱝ ᱢᱟᱱᱮ ᱡᱚ ᱡᱷᱚᱛ ᱛᱚ ᱦᱚᱲ ᱜᱮ ᱢᱟᱱᱮ ᱟᱞᱮ ᱥᱮᱫ ᱡᱟᱦᱟᱸ ᱠᱚ ᱪᱟᱥᱟ ᱦᱚᱲ ᱫᱮᱠᱚ ᱡᱚᱛᱚ ᱜᱮ ᱢᱟᱱᱮ ᱵᱚᱦᱚᱜ ᱠᱚᱫᱚ ᱛᱟᱦᱮᱱᱟ ᱠᱷᱮᱛ ᱨᱮᱜᱮ ᱟᱨ ᱡᱟᱦᱟᱸ ᱚᱱᱟ ᱟᱨᱦᱚᱸ ᱮᱴᱟᱜ ᱡᱚᱜ ᱤᱭᱟᱹ ᱫᱟᱜ ᱫᱚ ᱚᱱᱟ ᱠᱚᱫᱚ ᱠᱚ ᱪᱷᱟᱰᱟᱣ ᱠᱟᱛᱮ ᱠᱚ ᱟᱠᱷᱨᱤᱧᱟ᱾
ᱚ᱾
ᱟᱫᱚ ᱥᱮᱛᱟᱜ ᱥᱮᱛᱟᱜ ᱟᱫᱚ ᱤᱧ ᱤᱧ ᱥᱮᱛᱟᱜ ᱨᱮ ᱫᱟᱫᱟ ᱫᱚ ᱵᱟᱡᱟᱨᱮ ᱪᱟᱞᱟᱜᱼᱟ᱾ ᱩᱸ ᱟᱨ ᱤᱧ ᱫᱚ ᱤᱧ ᱫᱚ ᱠᱟᱹᱢᱤ ᱜᱚᱲᱚ ᱠᱟᱛᱮᱜᱤᱧ ᱦᱮᱡ ᱟᱠᱟᱱᱟ, ᱤᱧ ᱦᱚᱸ ᱛᱚ ᱵᱟᱭᱨᱮ ᱨᱤᱧ ᱛᱟᱦᱮᱱᱟ᱾ ᱟᱨ ᱫᱟᱫᱟ ᱫᱚ ᱵᱟᱡᱟᱨᱮ ᱪᱟᱜ-ᱟ, ᱤᱧ ᱫᱚ ᱥᱟᱹᱨᱩ ᱛᱟᱲᱟᱣ ᱦᱟᱛᱟᱲᱟ, ᱦᱤᱡᱩᱜᱼᱟᱭ, ᱟᱫᱚ ᱚᱲᱟᱜᱞᱤᱧ ᱟᱹᱜᱩᱭᱟ᱾ ᱛᱟᱯᱚᱨᱮ, ᱛᱟᱦᱮᱱᱟ ᱵᱟᱹᱦᱩ ᱫᱟᱠᱟ ᱤᱥᱤᱱ ᱠᱟᱛᱮᱫ ᱟᱫᱚ ᱪᱷᱟᱲᱟᱣᱮ ᱞᱟᱜᱟᱜᱼᱟ᱾ ᱚᱲᱟᱜ ᱨᱮᱜᱮ ᱛᱟᱦᱮᱱᱟᱭ ᱛᱚ ᱟᱫᱚ ᱪᱮᱫ ᱮ ᱪᱤᱠᱟᱹᱭᱟᱭ, ᱚᱲᱟᱜ ᱨᱮᱜᱮ ᱞᱮ ᱫᱚᱦᱚᱭᱮ ᱟᱠᱟᱱᱟ ᱛᱚ ᱵᱟᱝᱞᱮ ᱤᱫᱤᱭᱮ ᱠᱟᱱᱟ᱾
ᱟᱨ ᱤᱭᱟᱹ ᱦᱮᱸ᱾ ᱟᱨ ᱤᱭᱟᱹ ᱠᱚ ᱵᱟᱹᱵᱩ ᱵᱟᱦᱟ ᱥᱚᱨᱦᱟᱭ ᱠᱚᱫᱚ ᱪᱮᱫ ᱞᱮᱠᱟ ᱦᱩᱭᱩᱜᱼᱟ ᱟᱯᱮᱥᱮᱫ ᱫᱚ ᱵᱟᱦᱟ ᱥᱚᱨᱦᱟᱭ ᱢᱟᱜ ᱢᱚᱬᱮ ᱢᱮᱱᱟᱜ ᱠᱟᱫᱟ ᱥᱮ ᱵᱟᱹᱱᱩᱜᱼᱟ?
ᱦᱮᱸ ᱦᱩᱭᱩᱜᱼᱟ ᱠᱤᱱᱛᱩ ᱥᱚᱦᱚᱨᱟᱭ ᱫᱚ ᱥᱮᱨᱚᱠᱚᱢ ᱫᱚ ᱵᱟᱝ ᱦᱩᱭᱩᱜᱼᱟ ᱥᱚᱨᱚᱨᱟᱭ ᱫᱚ ᱢᱟᱱᱮ ᱢᱟᱱᱮ ᱵᱚᱝᱥᱚ ᱦᱤᱥᱟᱹᱵ ᱛᱮᱠᱚ ᱥᱚᱦᱚᱨᱟᱭᱚᱜ-ᱟ ᱠᱤᱱᱛᱩ ᱢᱟᱜ ᱢᱚᱸᱲᱮ ᱵᱟᱦᱟ ᱠᱚᱫᱚ ᱦᱩᱭᱩᱜᱼᱟ᱾ ᱟᱨ
ᱥᱚᱨᱦᱟᱭ ᱫᱚ ᱪᱮᱫ ᱞᱮᱠᱟ?
ᱵᱚᱝᱥᱚ ᱦᱤᱥᱟᱵᱽ ᱛᱮ ᱡᱮᱢᱚᱱ ᱟᱞᱮ ᱫᱚ ᱱᱚᱝᱱᱠᱟ ᱵᱚᱝᱥᱚ ᱡᱟᱦᱟᱸᱭ ᱠᱚ ᱢᱮᱱᱟᱜ ᱠᱚᱛᱟ ᱠᱚᱣᱟ ᱩᱱᱠᱩ ᱠᱚ ᱦᱚᱦᱚᱣᱟᱠᱚᱛᱮ ᱠᱭᱣᱟ ᱚᱱᱠᱟᱟᱜ ᱜᱮ ᱟ ᱟᱹᱛᱩ ᱨᱮ ᱟᱛᱩ ᱞᱮᱠᱟ ᱫᱚ ᱵᱟᱝ ᱦᱳᱭᱩᱜ-ᱟ, ᱟᱹᱛᱩᱳ ᱨᱮᱱᱟᱜ ᱡᱮ ᱥᱚᱦᱨᱟᱭ ᱚᱱᱠᱟ ᱫᱚ ᱵᱟᱝ ᱱᱚᱛᱮ ᱫᱚ᱾
ᱟ ᱮᱱᱮᱡ ᱥᱮᱨᱮᱧ ᱵᱟᱝ ᱦᱩᱭᱩᱜᱼᱟ?
ᱥᱮᱨᱮᱜ ᱵᱟᱝ ᱟ ᱥᱚᱦᱚᱨᱟᱭ ᱫᱚ ᱵᱟᱠᱚ ᱢᱟᱱᱟᱣᱟ ᱱᱚᱛᱮ ᱫᱚ ᱥᱮᱤ ᱨᱚᱠᱚᱢ ᱫᱚ᱾ ᱢᱟᱜᱽ ᱢᱚᱸᱬᱮ ᱵᱟᱦᱟ ᱜᱮᱠᱚ ᱢᱟᱱᱟᱣᱟ᱾
ᱢᱟᱜ ᱢᱚᱸᱲᱮ ᱵᱟᱦᱟ ᱫᱚ ᱦᱩᱭᱩᱜ ᱛᱟᱯᱮᱭᱟ?
ᱦᱳᱭ᱾ ᱟᱨ ᱥᱚᱦᱨᱟᱭ ᱫᱚ ᱡᱮᱢᱚᱱ ᱡᱮᱢᱚᱱ ᱱᱩ ᱠᱳᱱᱳ ᱵᱚᱝᱥᱚ ᱴᱩᱰᱩ ᱵᱚᱝᱥᱚ, ᱢᱩᱨᱢᱩ ᱵᱚᱝᱥᱚ ᱚᱱᱠᱟ
ᱚᱝᱠᱷᱟ ᱠᱚ ᱢᱟᱱᱟᱣᱟ᱾ ᱟᱫᱚ ᱡᱟᱦᱟᱸᱭ ᱡᱟᱶᱟᱭ ᱠᱚ ᱢᱮᱱᱟᱜ ᱠᱚᱛᱟ ᱠᱚᱣᱟ ᱩᱱᱠᱩ ᱠᱚ ᱱᱮᱣᱛᱟ ᱠᱚᱛᱟ ᱠᱚᱣᱟ ᱵᱷᱟᱹᱜᱤᱨᱤ ᱠᱚ ᱩᱱᱠᱩ᱾ ᱢᱤᱫ ᱥᱟᱛᱮ ᱠᱚ ᱠᱚᱨᱟᱣᱟ᱾ ᱟᱫᱚ ᱠᱚ ᱦᱤᱡᱩᱜ-ᱟ ᱢᱤᱫᱴᱷᱮᱱ ᱟᱫᱚ ᱢᱤᱫᱴᱷᱮᱱ ᱟᱫᱚ ᱢᱤᱫᱴᱷᱮᱱ ᱠᱚ ᱪᱮᱠᱟ ᱠᱚ ᱯᱩᱡᱟᱹᱭᱟ ᱟᱫᱚ ᱚᱱᱟᱜᱮ ᱚᱝᱠᱟ᱾ ᱚᱲᱟᱜ ᱨᱮ ᱩᱱᱠᱩ ᱜᱮ ᱛᱟᱪᱷᱟᱲᱟ ᱮᱴᱟᱜ ᱨᱚᱠᱚᱢ ᱫᱚ ᱵᱟᱝ᱾
ᱟᱫᱚ ᱤᱭᱟᱹ ᱟᱞᱮ ᱫᱚ ᱟᱞᱮ ᱥᱮᱫ ᱫᱚ ᱫᱚᱢᱮ ᱵᱟᱦᱟ, ᱥᱚᱨᱦᱟᱭ, ᱢᱟᱜ ᱢᱚᱸᱬᱮ ᱫᱚᱢᱮ ᱡᱷᱚᱛᱚ ᱜᱮ ᱡᱷᱚᱛᱚ ᱜᱮ ᱦᱩᱭᱩᱜᱼᱟ ᱫᱚᱢᱮ ᱮᱠᱫᱚᱢ᱾ ᱫᱚᱢᱮ ᱫᱤᱥᱚᱢ ᱠᱚᱨᱮᱱ ᱠᱚᱠᱚ ᱦᱤᱡᱩᱜ-ᱟ ᱧᱮᱧᱮᱞᱤᱭᱟᱹ ᱠᱚ᱾ ᱟᱨ ᱦᱚᱸᱜ-ᱚ ᱱᱚᱣᱟ ᱟᱞᱮᱭᱟᱜ ᱢᱟᱴᱷ ᱨᱮ ᱦᱚᱸᱜ-ᱚ ᱱᱚᱣᱟ ᱟᱞᱮᱭᱟᱜ ᱢᱟᱴᱷ ᱠᱚᱨᱮ ᱫᱚᱢᱮ ᱠᱚᱞᱯᱚᱱᱟ ᱫᱤᱫᱤ ᱦᱤᱡᱩᱜ-ᱟᱭ, ᱥᱮᱨᱮᱧ ᱦᱚᱴᱚ ᱠᱟᱜ-ᱟ ᱰᱚᱜᱚᱨ ᱫᱤᱫᱤ, ᱰᱚᱜᱚᱨ ᱢᱟᱹᱭ, ᱠᱚᱞᱯᱚᱱᱟ ᱫᱤᱫᱤ᱾
ᱴᱟᱭᱤᱢ ᱦᱚᱛᱚ ᱦᱩᱭᱱᱟ ᱢᱟᱱᱮ ᱟᱫᱚ ᱟ ᱤᱧ ᱠᱚᱞ ᱟᱵᱤᱱᱟ ᱥᱮ ᱟᱵᱤᱱ ᱠᱚᱞ ᱟᱵᱤᱱ?
ᱤᱭᱟᱹ ᱦᱟᱯᱮ ᱵᱟᱹᱵᱩ ᱟᱫᱚ ᱦᱟᱹᱱᱤᱴᱟᱜ-ᱮ ᱦᱟᱹᱱᱤᱴᱟᱜᱤᱧ ᱠᱚᱞᱟᱭ ᱜᱮ ᱟᱢ ᱫᱚ
ᱦᱮᱸ ᱦᱮᱸ ᱦᱮᱸ ᱠᱚᱞ ᱟᱟᱭ ᱱᱤᱱ ᱦᱮᱸ ᱦᱮᱸ᱾
ᱦᱚᱸ ᱦᱚᱸ ᱦᱮᱸ ᱦᱮᱸ ᱦᱮᱸ᱾